ᱦᱮᱸ ᱜᱚᱢᱠᱮ ᱡᱚᱦᱟᱨ ᱡᱚᱦᱟᱨ᱾
ᱦᱮᱸ ᱡᱚᱦᱟᱨ ᱡᱚᱦᱟᱨ᱾ ᱛᱟᱦᱚᱞᱮ ᱜᱚᱝᱠᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ᱾
ᱪᱤᱠᱟᱹ ᱫᱚ ᱜᱚᱢᱠᱮ ᱟᱞᱮ ᱢᱟ ᱱᱚᱜᱼᱚᱭ ᱱᱟᱦᱟᱜ ᱟᱹᱞᱤᱧ ᱫᱚ ᱱᱤᱛᱚᱜ ᱫᱚ ᱢᱟᱱ ᱫᱤᱥᱚᱢ ᱥᱮᱫ ᱞᱤᱧ ᱛᱟᱦᱮᱱᱟ ᱛᱚ
ᱦᱮᱸ᱾
ᱚᱱᱚᱭ ᱚᱱᱠᱟ ᱮᱠᱛᱟ ᱫᱚ ᱵᱟᱝ ᱪᱤᱠᱟᱹᱭ ᱦᱩᱭᱩᱜ ᱠᱟᱱᱟ ᱪᱤᱠᱟᱹ ᱫᱚ ᱫᱟᱜ ᱡᱟᱹᱲᱤ ᱠᱚᱦᱚᱸ ᱱᱚᱛᱮ ᱫᱚ ᱵᱟᱝ ᱦᱩᱭᱩᱜ ᱠᱟᱱᱟ ᱛᱚ ᱚᱱᱠᱟ ᱫᱚ
ᱚ ᱟᱞᱮ ᱥᱮᱱ ᱦᱚᱸ ᱜᱚᱝᱠᱮ ᱦᱮᱸ ᱟᱞᱮ ᱥᱮᱱ ᱦᱚᱸ ᱜᱚᱝᱠᱮ ᱚᱱᱠᱟ ᱜᱮ ᱫᱟᱜ ᱡᱟᱹᱲᱤ ᱫᱚ ᱟᱞᱮᱫᱚ ᱱᱷᱟᱜ ᱱᱚᱦᱚᱭ ᱵᱩᱨᱩ ᱫᱤᱥᱚᱢ ᱦᱚᱲ ᱠᱟᱱ ᱨᱮᱦᱚᱸ ᱢᱟᱱᱮ ᱟᱵᱚ ᱫᱤᱥᱚᱢ ᱫᱚ ᱡᱟᱹᱱᱤᱡ ᱥᱚᱢᱟᱱ ᱧᱚᱜ ᱜᱮᱭᱟ᱾
ᱚ ᱥᱚᱢᱟᱭ ᱨᱮᱦᱚᱸ ᱠᱤᱪᱷᱩ ᱚᱱᱛᱚᱨ ᱫᱚ ᱢᱮᱱᱟᱜ ᱜᱮᱭᱟ ᱛᱚ᱾
ᱟᱪᱪᱷᱟ ᱜᱚᱝᱠᱮ ᱟᱹᱞᱤᱧᱼᱼ ᱢᱟᱱᱮ ᱟᱞᱮ ᱫᱚ ᱦᱚᱞᱟ ᱢᱟᱫᱷᱮᱨ ᱫᱟᱜᱟᱜ ᱞᱮᱭᱟᱭ ᱵᱟᱨᱫᱤᱱ ᱛᱟᱦᱞᱮ ᱟᱯᱮ ᱥᱮᱱ ᱫᱚ? ᱫᱟᱜᱟᱜ ᱯᱮᱭᱟᱟᱭ ᱥᱮ ᱵᱟᱝ?
ᱟᱞᱮ ᱱᱚᱛᱮ ᱫᱚ ᱜᱚᱝᱠᱮ ᱨᱤᱢᱤᱞ ᱫᱚ ᱟᱹᱰᱤ ᱡᱟᱹᱥᱛᱤ ᱜᱮ ᱨᱤᱢᱤᱞ ᱠᱮᱫᱟ᱾ ᱜᱩᱨᱞᱟᱹ ᱜᱩᱨᱞᱤ ᱦᱮᱡ ᱮᱱᱟ ᱢᱮᱱᱠᱷᱟᱱ ᱫᱟᱜ ᱫᱚ ᱜᱚᱢᱠᱮ ᱵᱟᱭ ᱫᱟᱜ ᱞᱮᱜᱼᱟ᱾ ᱯᱟᱨᱚᱢ ᱪᱟᱞᱟᱣᱮᱱᱟ ᱱᱟᱥᱮ ᱱᱟᱥᱮ ᱚᱱᱟ ᱠᱩᱣᱟᱹᱥᱟ ᱧᱩᱨᱩᱜ ᱞᱮᱠᱟ ᱠᱟᱹᱴᱤᱡ ᱧᱩᱨ ᱵᱟᱲᱟ ᱜᱚᱫ ᱱᱟ᱾
ᱦᱩᱸ᱾
ᱟᱞᱮ ᱢᱟᱱ ᱫᱤᱥᱚᱢ ᱢᱟ ᱴᱷᱚᱭ ᱴᱷᱚᱭ ᱵᱩᱡ ᱟᱸᱡᱚᱢ ᱵᱟᱲᱟ ᱟᱠᱟᱫ ᱜᱮᱭᱟ ᱵᱮᱱ᱾ ᱨᱚᱦᱚᱲ ᱜᱮ ᱟᱨ ᱡᱟᱦᱟᱸ ᱡᱟ ᱦᱤᱥᱟᱹᱵᱼᱼ ᱥᱤᱛᱩᱜ ᱠᱚ ᱢᱮᱫ ᱨᱮᱜᱮ ᱛᱟᱨᱠᱚᱜ-ᱟ᱾
ᱦᱮᱸ ᱢᱟᱱᱮ ᱟᱯᱮ ᱥᱮᱱ ᱫᱚ ᱟᱹᱞᱤᱧᱟᱜ ᱢᱟᱱᱮ ᱟᱵᱮᱱ ᱡᱟᱦᱟᱸ ᱵᱮᱱ ᱵᱩᱡᱪᱚ ᱠᱮᱫᱟ ᱡᱮ ᱴᱷᱟᱭ ᱴᱷᱟᱭ ᱢᱟᱱᱮ ᱟᱯᱮ ᱥᱮᱱ ᱫᱚ ᱢᱟᱱᱮᱼᱼ ᱢᱟᱱᱮ ᱵᱤᱨ ᱜᱟᱡᱟᱲ ᱫᱚ ᱡᱟᱹᱱᱤᱡ ᱵᱟᱹᱱᱩᱜᱼᱟ᱾
ᱵᱤᱨ ᱜᱟᱡᱟᱲ ᱵᱚᱞᱛᱮ ᱫᱚ ᱵᱤᱨ ᱵᱩᱨᱩ ᱫᱚ ᱵᱟᱹᱱᱩᱜᱼᱟ, ᱜᱟᱡᱟᱲ ᱫᱚ ᱢᱮᱱᱟᱜᱼᱟ, ᱱᱚᱣᱟ ᱠᱩᱴᱤᱥ ᱜᱟᱡᱟᱲᱼᱼ ᱦᱚᱫᱽᱞᱟ ᱜᱟᱡᱟᱲ ᱰᱷᱮᱞᱟ ᱜᱟᱡᱟᱲ ᱠᱷᱤᱡᱩᱨ ᱠᱚᱡᱼᱼ ᱮᱢᱟᱱ ᱮᱢᱟᱱ ᱚᱱᱠᱟᱱᱟᱜ ᱜᱟᱡᱟᱲ ᱢᱮᱱᱟᱜᱼᱟ, ᱡᱟᱦᱟᱸ ᱫᱚ ᱚᱱᱟ ᱫᱚᱼᱼ ᱜᱟᱡᱟᱲ ᱠᱟᱱᱟ ᱚᱱᱟ ᱵᱤᱨᱵᱩᱨᱩ ᱨᱮᱫᱚ ᱵᱟᱭ ᱞᱮᱠᱷᱟᱜᱼᱟ ᱚᱱᱟ ᱫᱚ᱾
ᱟᱪᱪᱷᱟ ᱜᱚᱢᱠᱮ ᱟᱞᱮ ᱫᱤᱥᱚᱢ ᱨᱮᱢᱟᱼᱼ ᱡᱟᱜᱠ ᱜᱮ ᱱᱚᱣᱟ ᱵᱩᱨᱩ ᱥᱟᱨᱡᱚᱢ ᱫᱟᱨᱮ ᱥᱮ ᱦᱮᱱᱛᱮᱱ ᱟᱹᱰᱤ ᱠᱤᱪᱷᱩ ᱫᱟᱨᱮ ᱢᱮᱱᱟᱜᱼᱟ ᱦᱮᱸ᱾ ᱟᱞᱮ ᱢᱟᱛᱚ ᱱᱚᱣᱟ ᱠᱚᱼᱼ ᱫᱟᱨᱮ ᱛᱮᱜᱮ ᱟᱞᱮᱭᱟᱜ ᱡᱟᱦᱟᱸ ᱡᱚᱢ ᱤᱥᱤᱱ ᱦᱩᱭᱩᱜ ᱠᱟᱱ᱾ ᱱᱚᱣᱟ ᱠᱚᱛᱮ ᱜᱮᱞᱮ ᱤᱥᱤᱱ ᱡᱚᱢ ᱧᱩᱭᱮᱫᱟ ᱟᱨ ᱪᱮᱫ ᱛᱟᱦᱚᱞᱮ ᱜᱚᱢᱠᱮ ᱟᱯᱮᱼᱼ ᱟᱯᱮ ᱫᱚ ᱢᱟᱱᱮ ᱪᱮᱫ ᱞᱮᱠᱟ ᱠᱟᱛᱮᱫ ᱯᱮ ᱡᱚᱢ ᱧᱩᱭᱮᱫᱟ?
ᱟᱹᱰᱤ ᱡᱚᱛᱷᱟᱛ ᱠᱩᱠᱞᱤ ᱵᱮᱱ ᱫᱚᱦᱚ ᱠᱟᱫᱟ ᱜᱚᱢᱠᱮ᱾
ᱦᱮᱸ᱾
ᱟᱞᱮ ᱱᱚᱣᱟ ᱢᱟᱱ ᱫᱤᱥᱚᱢ ᱨᱮᱱᱟᱜ᱾ ᱡᱚᱢ ᱧᱩ ᱥᱮ ᱤᱥᱤᱱ ᱵᱟᱥᱟᱝ᱾ ᱱᱚᱣᱟ ᱫᱚ ᱱᱟᱥᱮᱱᱟᱜ ᱠᱟᱹᱴᱤᱡ ᱴᱟᱯ ᱧᱚᱜ ᱜᱮᱭᱟ᱾ ᱴᱟᱨ ᱵᱚᱞᱛᱮ ᱫᱚ ᱪᱮᱫ ᱱᱤᱛᱚᱜ ᱢᱚᱰᱟᱨᱱ ᱡᱩᱜᱽ ᱦᱩᱭ ᱠᱟᱱ ᱨᱮᱦᱚᱸᱼᱼ ᱜᱮᱥ ᱠᱚᱛᱮ ᱦᱩᱭᱩᱜᱼᱟ᱾ ᱢᱮᱱᱠᱷᱟᱱ ᱱᱮᱥ ᱢᱟᱵᱮᱱ ᱟᱸᱡᱚᱢ ᱟᱠᱟᱫ ᱜᱮᱭᱟ ᱛᱚ ᱜᱮᱥ ᱨᱮᱱᱟᱜ ᱡᱟᱦᱟᱸ ᱦᱤᱥᱟᱹᱵᱼᱼ ᱫᱚᱨ ᱠᱚ ᱫᱟᱢ ᱠᱚ ᱰᱷᱮᱨ ᱠᱟᱱᱟ᱾ ᱢᱟᱱᱮ ᱟᱵᱚ ᱠᱚ ᱦᱩᱰᱤᱧ ᱜᱷᱟᱨᱚᱸᱡᱽ ᱞᱟᱹᱜᱤᱫ ᱛᱮᱫᱚ ᱩᱱᱟᱹᱜ ᱮᱠᱴᱟᱼᱼ ᱛᱚᱱ ᱱᱟᱦᱟᱜ ᱵᱟᱵᱚᱱ ᱟᱨᱡᱟᱣ ᱫᱟᱲᱮᱭᱟᱜᱼᱟ᱾ ᱡᱮ ᱜᱮᱥ ᱦᱟᱛᱟᱣ ᱵᱚᱱ ᱢᱟᱥᱮ ᱢᱟᱥᱮ ᱵᱚᱱ ᱦᱟᱛᱟᱣᱟ᱾ ᱪᱟᱞᱟᱣᱟᱵᱚᱱ᱾ ᱜᱮᱥ ᱵᱮᱫᱚ ᱛᱟᱦᱮᱱᱟ ᱚᱱᱟᱫᱚ ᱫᱟᱜ ᱡᱟᱹᱯᱩᱫ ᱚᱱᱠᱟᱼᱼ ᱞᱚᱦᱚᱫ ᱠᱚᱜ ᱨᱮ ᱩᱱ ᱫᱚᱵᱚᱱ ᱫᱷᱚᱨᱟᱣᱟ, ᱟᱨ ᱢᱮᱱ ᱱᱚᱜᱼᱚ ᱱᱚᱣᱟ ᱡᱟᱦᱟᱸᱼᱼ ᱯᱟᱨᱛᱷᱚᱢᱤᱠ ᱤᱭᱟᱹ ᱛᱟᱵᱚᱱᱼᱼ ᱤᱥᱤᱱ ᱵᱟᱥᱟᱝ ᱨᱮᱱᱟᱜ ᱯᱚᱫᱽᱫᱷᱚᱛᱤ ᱯᱨᱚᱥᱮᱥ ᱚᱱᱟ ᱫᱚᱼᱼ ᱟᱞᱮ ᱫᱚ ᱡᱟᱦᱟᱸ ᱜᱟᱡᱟᱲ ᱵᱚᱱ ᱢᱮᱛᱟᱜ ᱠᱟᱱ ᱫᱚ ᱚᱱᱟ ᱥᱚᱱᱟᱼᱼ ᱡᱷᱩᱨᱤ ᱜᱟᱡᱟᱲ ᱠᱚ᱾
ᱦᱩᱸ᱾
ᱱᱚᱜᱼᱚᱱᱟ ᱥᱤᱛᱩᱝ ᱫᱤᱱ ᱪᱟᱹᱛ ᱵᱟᱹᱭᱥᱟᱹᱠᱷ ᱫᱤᱱ᱾
ᱦᱩᱸ᱾
ᱩᱱᱫᱚ ᱡᱚᱛᱚ ᱦᱚᱲ ᱯᱨᱟᱭ ᱜᱷᱚᱨᱮ ᱜᱷᱚᱨᱮ ᱞᱮ ᱥᱮᱱᱮᱱᱜᱮᱼᱼ
ᱦᱮᱸ᱾
ᱟᱛᱮᱱ ᱡᱚᱱᱚᱜ ᱠᱚ ᱤᱫᱤ ᱠᱟᱛᱮᱫ ᱪᱟᱣᱨᱟᱭᱟᱞᱮ᱾
ᱢᱮᱱᱫᱚ ᱢᱟᱱᱮ ᱯᱟᱞᱦᱟ ᱢᱮᱱᱫᱚ ᱯᱟᱞᱦᱟ᱾ ᱠᱚ ᱟᱨ ᱪᱮᱫ ᱡᱟᱹᱱᱤᱡ ᱯᱮ ᱡᱟᱣᱨᱟ ᱟᱜ ᱟᱹᱞᱤᱧᱟ ᱡᱟᱦᱟᱸ ᱛᱤᱱᱟᱹᱜ ᱵᱩᱡᱽ
ᱦᱳᱭ ᱚᱱᱟ ᱯᱟᱞᱦᱟ ᱠᱚ ᱦᱳᱭ ᱯᱟᱞᱦᱟ ᱠᱚ ᱚᱱᱟ ᱡᱟᱣ ᱨᱟ ᱜᱩᱴᱭᱟᱹᱣ ᱠᱟᱛᱮᱫ ᱵᱚᱥᱛᱟ ᱨᱮ ᱯᱮᱠ ᱠᱮᱴ ᱠᱟᱛᱮᱫ ᱚᱱᱟ ᱫᱚ ᱞᱮ ᱟᱹᱜᱩ ᱭᱟ᱾ ᱟᱨ ᱚᱲᱟᱜ ᱥᱮᱱ ᱨᱮ ᱥᱟᱛᱮ ᱠᱚ ᱨᱮ ᱞᱮ ᱟᱠᱟ ᱠᱟᱜᱼᱟ ᱚᱱᱟ ᱫᱚ ᱪᱮᱨᱦᱟ ᱥᱟᱸᱦᱤᱡ ᱨᱚᱦᱚᱲ ᱨᱮᱱᱟᱜ ᱥᱩᱨᱚᱠ ᱠᱷᱟ ᱵᱷᱟᱵ ᱛᱮ
ᱟᱫᱚ ᱦᱩᱭ ᱚᱱᱟ ᱜᱮ ᱜᱚᱝ ᱠᱮ ᱵᱟᱹᱭ ᱵᱟᱹᱭ ᱛᱮ ᱚᱰᱚᱠ ᱦᱩᱭᱩᱜᱼᱟ ᱟᱨ ᱚᱱᱟ ᱜᱮ ᱫᱷᱚᱨᱟᱣ ᱵᱟᱲᱟᱭ ᱦᱩᱭᱩᱜᱼᱟ᱾ ᱜᱮᱥ ᱠᱚ ᱞᱮᱠᱟ ᱫᱚ ᱚᱱᱟ ᱫᱚ ᱡᱮᱢ ᱪᱚᱸᱫᱟ ᱜᱤᱲᱤ ᱠᱮ ᱫᱟ ᱥᱩᱭᱤᱪ ᱮᱢ ᱴᱤᱯᱟᱹᱣ ᱠᱮᱫᱟ᱾ ᱡᱮ ᱱᱟᱦᱟᱜ ᱴᱟᱭᱤᱢ ᱦᱩᱭ ᱮᱱ ᱥᱮ ᱱᱟᱜ ᱱᱤᱱᱟᱹᱜ ᱴᱟᱭᱤᱢ ᱛᱮ ᱤᱥᱤᱱᱚᱜᱼᱟ᱾ ᱢᱮᱱ ᱠᱷᱟᱱ ᱱᱚᱣᱟ ᱫᱚ ᱵᱟᱝ ᱜᱚᱝᱠᱮ ᱱᱚᱣᱟ ᱫᱚ ᱪᱩᱞᱦᱟᱹ ᱨᱮ ᱫᱩᱲᱩᱵ ᱫᱩᱲᱩᱵ ᱛᱮ ᱜᱮ ᱫᱷᱚᱨᱟᱣ ᱞᱟᱜᱟᱜᱼᱟ ᱥᱟᱨᱟ ᱫᱤᱱ ᱴᱷᱮᱠᱟᱣ ᱞᱟᱜᱟᱜᱼᱟ᱾ ᱵᱟᱝ ᱠᱷᱟᱱ ᱫᱚ ᱵᱟᱝ ᱜᱟᱱᱚᱜᱼᱟ᱾ ᱱᱤᱭᱟᱹ ᱫᱚ ᱚᱱᱠᱟ ᱵᱟᱹᱜᱤ ᱜᱤᱲ ᱭᱟᱹᱜ ᱠᱟᱛᱮᱫ ᱫᱚ ᱵᱟᱝ ᱜᱟᱱᱚᱜᱼᱟ᱾ ᱚᱱᱮ ᱚᱱᱠᱟ ᱟᱞᱮ ᱥᱮᱱ ᱫᱚ ᱟᱹᱰᱤ ᱠᱟᱹᱴᱤᱡ ᱫᱩᱠ ᱦᱟᱨ ᱠᱮᱛ ᱧᱚᱜ ᱧᱚᱜ ᱜᱮᱭᱟ᱾
ᱟᱪᱪᱷᱟ ᱜᱚᱝᱠᱮ ᱟᱹᱞᱤᱧ ᱢᱟᱱᱮ ᱚᱱᱛᱮ ᱨᱮ ᱢᱤᱫ ᱴᱤᱡ ᱯᱮᱲᱟ ᱚᱲᱟᱜ ᱛᱟᱦᱮᱸ ᱞᱮᱱᱟ᱾ ᱢᱟᱱ ᱫᱤᱥᱚᱢ ᱥᱟᱭᱤᱰ ᱥᱮᱫ ᱨᱮ ᱦᱮᱸ
ᱦᱳᱭ ᱞᱟᱹᱭ ᱵᱤᱱ
ᱛᱮ ᱪᱟᱞᱟᱣ ᱦᱩᱭ ᱞᱮᱱᱟ᱾ ᱚᱱᱮ ᱟᱵᱮᱱ ᱡᱟᱦᱟᱸ ᱵᱮᱱ ᱞᱟᱹᱭ ᱠᱮᱫ ᱞᱮᱠᱟ ᱡᱷᱩᱨᱤ ᱢᱚᱴ ᱢᱩᱴᱤ ᱯᱮᱭᱟ ᱯᱩᱱᱭᱟ ᱟᱹᱜᱩ ᱠᱟᱛᱮᱫ᱾ ᱥᱮ ᱢᱤᱫ ᱪᱩᱯᱩᱫ ᱡᱷᱩᱨᱤ ᱟᱹᱜᱩ ᱠᱟᱛᱮᱫ ᱪᱩᱞᱦᱟᱹ ᱨᱮ ᱫᱟᱥᱮ ᱱᱟᱜ ᱮ ᱡᱩᱞ ᱠᱮᱫᱟ᱾ ᱡᱩᱞ ᱠᱟᱛᱮᱫ ᱚᱸᱰᱮ ᱡᱟᱦᱟᱭ ᱦᱩᱲᱩ ᱱᱟᱦᱟᱜ ᱦᱩᱲᱩ ᱱᱟᱦᱟᱜ ᱡᱟᱦᱟ ᱵᱚᱱ ᱞᱚᱦᱚᱫ ᱠᱮᱫ ᱛᱟᱨ ᱯᱚᱨ ᱵᱚᱱ ᱛᱤ ᱠᱤ ᱠᱮᱫ ᱦᱮᱸ ᱛᱟᱨ ᱯᱚᱨ ᱢᱤᱥᱤᱱ ᱚᱲᱟᱜ ᱤᱫᱤ ᱠᱟᱛᱮᱫ ᱵᱚᱱ ᱞᱟᱹᱦᱩᱫ ᱠᱮᱫ᱾
ᱦᱚᱭ
ᱚᱱᱟ ᱨᱮᱱᱟᱜ ᱡᱟᱦᱟ ᱡᱟᱦᱟ ᱚᱱᱮ ᱦᱮ ᱲᱮ ᱛᱮᱫ ᱚᱰᱳᱠ ᱠᱚᱜ ᱠᱟᱱ ᱫᱚ
ᱦᱚᱭ
ᱦᱩ ᱚᱱᱟ ᱦᱮᱲᱮ ᱛᱮᱫ ᱪᱮᱨ ᱦᱟ ᱥᱟᱦᱤᱡ ᱦᱟᱹᱨ ᱜᱩᱴᱭᱟᱹᱣ ᱠᱟᱛᱮᱫ ᱟᱹᱜᱩ ᱠᱟᱛᱮᱫ᱾ ᱠᱚ ᱧᱮᱞ ᱠᱮᱫ ᱠᱚᱣᱟ ᱞᱤᱧ ᱟᱯᱮ ᱚᱱᱟ ᱢᱟᱱ ᱫᱤᱥᱚᱢ ᱨᱮ ᱚᱱᱟ ᱱᱟᱥᱮ ᱱᱟᱜ ᱢᱤᱫ ᱵᱟᱹᱴᱤ ᱦᱚᱯᱚᱱ ᱢᱤᱫ ᱵᱟᱹᱴᱤ ᱜᱟᱱ ᱚᱰᱳᱠ ᱠᱟᱛᱮᱫ᱾ ᱪᱮᱨ ᱦᱟ ᱥᱟᱹᱦᱤᱡ ᱠᱟᱹᱴᱤᱡ ᱠᱟᱹᱴᱤᱡ ᱚᱱᱮ ᱚᱱᱟ ᱢᱟᱱᱮ ᱪᱮᱫ ᱞᱮᱠᱟᱧ ᱞᱟᱹᱭᱟ ᱚᱱᱟ ᱚᱱᱟ ᱥᱟᱨ ᱪᱷᱩᱲ ᱭᱟᱹᱣ ᱮᱫ ᱞᱮᱠᱟ ᱠᱟᱹᱴᱤᱡ ᱠᱟᱹᱴᱤᱡ ᱪᱩᱨᱩᱡ ᱪᱩᱨᱩᱡ ᱪᱩᱨᱩᱡ ᱪᱩᱨᱩᱡ ᱚᱱᱟ ᱛᱮ ᱤᱥᱤᱱ ᱞᱤᱧ ᱧᱮᱞ ᱠᱮᱫ ᱠᱚᱣᱟ ᱟᱫᱚ ᱩᱱ ᱜᱮ ᱟᱹᱞᱤᱧ ᱟᱜ ᱢᱚᱱᱮ ᱨᱮ ᱦᱮᱡ ᱮᱱᱟ ᱡᱮ ᱱᱚᱣᱟ ᱫᱚ ᱟᱹᱰᱤ ᱜᱮ ᱢᱟᱱᱮ ᱟᱹᱰᱤ ᱟᱵᱚ ᱥᱟᱱᱛᱟᱲ ᱯᱚᱠᱷᱮ ᱫᱚ ᱟᱹᱰᱤ ᱢᱟᱱᱮ ᱠᱚᱥᱴᱚᱜ ᱠᱟᱱᱟ ᱠᱚᱥᱴᱚ ᱨᱮ ᱢᱮᱱᱟᱜ ᱵᱚᱱᱟ ᱟᱨ ᱪᱮᱫ ᱚᱱᱟ ᱟᱯᱮ ᱚᱱᱟ ᱢᱟᱱ ᱫᱤᱥᱚᱢ ᱨᱮ ᱤᱥᱤᱱ ᱟᱨᱚ ᱱᱤᱭᱟᱹ ᱛᱮ ᱫᱚ
ᱦᱚᱸ ᱟᱵᱮᱱ ᱫᱚ ᱡᱚᱛᱷᱟᱛ ᱜᱮ ᱵᱮᱱ ᱧᱮᱞ ᱠᱟᱫᱟ᱾ ᱦᱳᱭ ᱜᱚᱝᱠᱮ ᱚᱱᱠᱟ ᱜᱮ ᱚᱱᱟ ᱞᱩᱵᱩᱜ ᱡᱟᱦᱟ ᱵᱚᱱ ᱢᱮᱱ ᱵᱩᱨᱥᱤ ᱥᱮᱸᱜᱮᱞ
ᱦᱮᱸ
ᱚᱱᱟ ᱫᱚ ᱱᱟᱜ ᱟᱞᱮ ᱫᱚ ᱵᱩᱨᱥᱤ ᱥᱮᱸᱜᱮᱞ ᱞᱮ ᱢᱮᱛᱟᱜᱼᱟ ᱚᱱᱟ ᱫᱚ
ᱡᱟᱜᱮ ᱟᱞᱮ ᱠᱚᱫᱚ ᱚᱱᱟ ᱫᱚ ᱱᱟᱦᱟᱜ ᱩᱱᱟᱹᱜ ᱮᱠᱴᱟ ᱫᱚ ᱵᱟᱲᱟᱭ ᱵᱟᱹᱱᱩᱜᱼᱟ ᱠᱟᱨᱚᱱ ᱟᱞᱮ ᱢᱟᱛᱚ ᱮᱵᱮᱞ ᱮᱵᱮᱞ ᱜᱮ ᱢᱚᱴᱟ ᱢᱩᱴᱤ ᱤᱥᱤᱱ ᱟᱨᱚ ᱱᱤᱭᱟᱹ ᱫᱚ ᱩᱱᱟᱹᱜ ᱮᱠᱴᱟ ᱢᱟᱱᱮ ᱜᱮᱥ ᱠᱚᱫᱚ ᱱᱟᱦᱟᱜ ᱵᱟᱞᱮ ᱤᱭᱩᱡᱟ
ᱦᱩ ᱟᱪᱪᱷᱟ ᱜᱚᱝᱠᱮ ᱟᱯᱮ ᱥᱮᱱ ᱫᱚ ᱪᱮᱫ ᱞᱮᱠᱟ ᱵᱤᱨ ᱵᱩᱨᱩ ᱫᱚ
ᱵᱤᱨ ᱵᱩᱨᱩ ᱫᱚ ᱢᱟᱱᱮ ᱟᱯᱮ ᱢᱟᱱ ᱫᱤᱥᱚᱢ ᱦᱚᱲ ᱡᱩᱫᱤ ᱟᱞᱮ ᱥᱮᱱ ᱯᱮ ᱦᱤᱡᱩᱜᱼᱟ᱾ ᱛᱟᱞᱦᱮ ᱢᱟᱱᱮ ᱵᱩᱨᱩ ᱧᱮᱞ ᱛᱮᱯᱮ ᱪᱮᱦᱮᱞ ᱪᱮᱯᱮᱞᱚᱜᱼᱟ᱾
ᱦᱚᱭ
ᱢᱟᱱᱮ ᱟᱹᱰᱤ ᱨᱟᱹᱥᱠᱟᱹ ᱯᱮ ᱵᱩᱡᱟ ᱦᱚᱯᱚᱱ ᱦᱚᱯᱚᱱ ᱟᱜ ᱡᱩᱫᱤ ᱰᱟᱹᱨ ᱠᱚ ᱜᱮ ᱯᱮ ᱧᱟᱢᱟ᱾ ᱚᱱᱟ ᱜᱮ ᱯᱮ ᱢᱮᱱᱟ ᱱᱚᱣᱟ ᱜᱮ ᱟᱞᱮ ᱭᱟᱜ ᱫᱚ ᱢᱚᱬᱮ ᱫᱤᱱ ᱪᱟᱞᱟᱜᱼᱟ᱾
ᱦᱩᱸ
ᱦᱩ ᱟᱨ ᱥᱟᱶ ᱛᱮ ᱡᱟᱹᱱᱤᱡ ᱵᱚᱛᱚᱨ ᱦᱚᱸᱯᱮ ᱵᱩᱡᱟ ᱠᱟᱨᱚᱱ ᱵᱩᱨᱩ ᱵᱚᱞᱮ ᱠᱟᱛᱷᱟ ᱠᱟᱱᱟ ᱟᱞᱮ ᱥᱮᱱ ᱫᱚ ᱟᱹᱰᱤ ᱞᱟᱹᱴᱩ ᱧᱚᱜ ᱵᱩᱨᱩ ᱠᱟᱱ ᱜᱮᱭᱟ᱾
ᱦᱳᱭ ᱮᱠᱫᱚᱢ ᱮᱠᱫᱚᱢ ᱟᱨ ᱦᱚᱸ ᱟᱹᱞᱤᱧ ᱞᱤᱧ ᱟᱸᱡᱚᱢ ᱠᱟᱫᱟ ᱥᱮ ᱩᱱᱠᱩ ᱠᱩᱞ ᱵᱟᱱᱟ ᱦᱟᱹᱛᱤ ᱠᱚ ᱚᱱᱟ ᱠᱚ ᱦᱚᱸ ᱟᱯᱮ ᱚᱱᱟ ᱠᱚ ᱨᱮ ᱪᱮᱫ ᱞᱮᱠᱟ?
ᱚᱱᱟ ᱠᱚᱫᱚ ᱜᱚᱢᱠᱮ ᱟᱞᱮ ᱥᱮᱱ ᱫᱚ ᱩᱱᱠᱩ ᱫᱚ ᱵᱟᱹᱱᱩᱜ ᱠᱚᱣᱟ ᱡᱮᱭᱥᱮ ᱠᱤ ᱱᱩᱠᱩ ᱢᱟᱨᱟᱜ ᱦᱮᱸ ᱠᱩᱞᱟᱹᱭ᱾ ᱢᱮᱱᱫᱚ ᱟᱨᱚ ᱪᱤᱞᱤ ᱠᱚ ᱡᱟ ᱡᱟᱵᱚᱛᱤᱭᱚ ᱢᱮᱱᱟᱜ ᱠᱚᱣᱟ ᱦᱟᱰᱜᱟᱨ ᱦᱮᱸ᱾
ᱦᱩᱸ᱾
ᱦᱟᱰᱜᱟᱨ, ᱛᱩᱭᱩ᱾ ᱩᱱᱠᱩ ᱠᱚᱫᱚ ᱢᱟᱱᱮ ᱟᱞᱮ ᱵᱩᱨᱩ ᱨᱮᱫᱚ ᱯᱨᱟᱭ ᱢᱮᱱᱟᱜ ᱧᱚᱜ ᱠᱚᱜᱮᱭᱟ᱾ ᱟᱨ ᱪᱮᱫ ᱟᱫᱚ ᱩᱱᱠᱩ ᱠᱚᱫᱚ ᱱᱟᱦᱟᱜ ᱩᱱᱠᱩ ᱠᱚᱫᱚ ᱦᱚᱲ ᱠᱚᱫᱚ ᱱᱟᱦᱟᱜ ᱩᱱᱟᱹᱜ ᱮᱴᱟ ᱫᱚ ᱵᱟᱝᱠᱚ ᱪᱤᱠᱟᱹ ᱠᱚᱣᱟ᱾
ᱦᱩᱸ᱾
ᱦᱩᱸ ᱛᱚᱵᱮ ᱟᱫᱚ ᱟᱯᱮ ᱢᱟᱱ ᱫᱤᱥᱚᱢ ᱦᱚᱲ ᱦᱚᱴᱟᱛ ᱡᱩᱫᱤ ᱯᱮ ᱦᱤᱡᱩᱜ-ᱟ ᱛᱟᱦᱚᱞᱮ ᱚᱵᱚᱥᱥᱳᱭ ᱠᱟᱹᱴᱤᱡ ᱫᱚ ᱱᱟᱦᱟᱜ ᱯᱮ ᱵᱚᱛᱚᱨᱚᱜ ᱜᱮᱭᱟ ᱦᱳᱭᱛᱳ ᱢᱚᱱᱮ ᱛᱮᱫᱚᱭ ᱢᱮᱱ ᱨᱮᱦᱚᱸ ᱡᱮ ᱟᱯᱮ ᱪᱟᱞᱟᱣ ᱠᱟᱛᱮᱫ᱾ ᱟᱪᱪᱷᱟ ᱜᱚᱝᱠᱮ ᱟᱹᱞᱤᱧ ᱢᱤᱫᱴᱤᱡ ᱡᱤᱱᱤᱥ ᱠᱩᱠᱞᱤ ᱟᱨᱚ ᱟᱵᱮᱱ ᱴᱷᱮᱡ ᱞᱤᱧ ᱫᱚᱦᱚᱭᱮᱫ-ᱟ ᱦᱮᱸᱥᱮ? ᱱᱚᱜ-ᱚᱭ ᱡᱮ ᱦᱚᱞᱟ ᱢᱟᱫᱷᱮᱨ ᱟᱢᱵᱟᱵᱚᱛᱤ ᱥᱮ ᱡᱟᱦᱟᱱᱟᱜ ᱯᱟᱨᱚᱢᱮᱱ ᱛᱟᱵᱚᱱᱟ ᱦᱮᱸ᱾
ᱦᱩᱸ᱾
ᱢᱤᱫᱴᱤᱡ ᱢᱟᱱᱮ ᱡᱚᱢ ᱧᱩ ᱨᱮᱭᱟᱜ ᱫᱤᱱ ᱯᱟᱨᱚᱢᱮᱱᱟ ᱛᱟᱦᱚᱞᱮ ᱚᱱᱟ ᱛᱟᱞᱟᱨᱮ ᱢᱟᱱᱮ ᱚ ᱚᱸᱰᱮ ᱟᱨ ᱪᱮᱫ ᱟᱯᱮ ᱢᱟ ᱚᱵᱚᱥᱥᱳᱭ ᱟᱯᱮ ᱢᱟᱱ ᱫᱤᱥᱚᱢ ᱦᱚᱲ ᱦᱚᱸ ᱡᱟᱹᱱᱤᱡ ᱟᱢᱵᱟᱵᱚᱛᱤ ᱫᱚ ᱟᱞᱮ ᱵᱩᱨᱩ ᱫᱤᱥᱚᱢ ᱦᱚᱲ ᱞᱮᱠᱟᱜᱮ ᱡᱟᱹᱱᱤᱡ ᱯᱮ ᱢᱟᱱᱟᱣᱟ ᱟᱵᱚ ᱥᱟᱱᱛᱟᱲ ᱫᱚ᱾
ᱦᱮᱸ ᱜᱚᱝᱠᱮ ᱡᱟᱦᱟᱸ ᱛᱤᱱᱟᱹᱜ ᱢᱟᱱᱟᱣ ᱛᱮᱱᱟᱜ ᱫᱚᱞᱮ ᱢᱟᱱᱟᱣ ᱜᱮᱭᱟ᱾
ᱦᱮᱸ ᱛᱚᱵᱮ ᱟᱹᱞᱤᱧ ᱢᱟᱱᱮ ᱟᱪᱪᱷᱟ ᱜᱚᱢᱠᱮ ᱟᱞᱮ ᱢᱟ ᱡᱟᱭᱦᱳᱠ ᱱᱚᱛᱮ ᱥᱟᱨᱡᱚᱢ ᱥᱟᱠᱟᱢ ᱠᱚᱫᱚᱵᱮᱱ ᱵᱟᱲᱟᱭ ᱜᱮᱭᱟ ᱛᱚ ᱥᱟᱨᱡᱚᱢ ᱥᱟᱠ ᱠᱟᱢ ᱫᱚ ᱟᱹᱰᱤ ᱟᱵᱚ ᱥᱟᱱᱛᱟᱲ ᱥᱚᱢᱟᱡᱽ ᱨᱮᱫᱚ ᱟᱹᱰᱤ ᱥᱚᱨᱮᱥ ᱥᱟᱠᱟᱢ ᱠᱟᱱᱟ ᱦᱮᱸ᱾ ᱵᱚᱸᱜᱟ ᱵᱩᱨᱩ ᱥᱮ ᱡᱟ-ᱡᱟᱵᱚᱛᱤᱭᱚ ᱟᱵᱚ ᱥᱟᱱᱛᱟᱲ ᱨᱮᱱ ᱡᱚᱛᱚ ᱚᱱᱟ ᱥᱟᱨᱡᱚᱢ ᱥᱟᱠᱟᱢ ᱛᱮᱜᱮ ᱵᱚᱱ ᱫᱩᱞ ᱪᱚᱰᱚᱨ ᱟᱠᱚᱣᱟ ᱥᱮ ᱡᱚᱛᱚ ᱠᱤᱪᱷᱩ ᱟᱠᱚᱣᱟ ᱵᱚᱱ᱾
ᱦᱮᱸ᱾
ᱦᱩᱸ, ᱛᱟᱦᱚᱞᱮ ᱜᱚᱢᱠᱮ ᱟᱯᱮ ᱫᱚ ᱢᱟᱱᱮ ᱪᱮᱫ ᱠᱚᱛᱮ ᱯᱮ ᱵᱚᱸᱜᱟ ᱵᱩᱨᱩ ᱟᱠᱚᱣᱟ᱾ ᱥᱮ ᱪᱮᱫ ᱠᱚᱛᱮ ᱟᱯᱮ ᱯᱮ ᱢᱟᱱᱮ ᱢᱮᱱᱫᱚ ᱯᱤᱴᱷᱟᱹ ᱞᱟᱴᱟᱭᱟ ᱟᱨ ᱪᱮᱫ?
ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ ᱜᱚᱢᱠᱮ᱾ ᱵᱚᱸᱜᱟ ᱵᱩᱨᱩ ᱨᱮᱱᱟᱜ ᱠᱟᱛᱷᱟ ᱵᱮᱱ ᱞᱟᱹᱭ ᱞᱮᱠᱷᱟᱱ ᱫᱚ ᱱᱤᱭᱟᱹ ᱫᱚ ᱥᱟᱨᱡᱚᱢ ᱫᱚ ᱥᱟᱨᱡᱚᱢ ᱥᱟᱠᱟᱢ ᱛᱮᱜᱮ ᱢᱮᱱᱠᱷᱟᱱ ᱟᱞᱮ ᱫᱚ ᱦᱟᱱᱟ ᱦᱟᱴ ᱵᱟᱡᱟᱨ᱾ ᱠᱤᱨᱤᱧ ᱟᱹᱜᱩ ᱠᱟᱛᱮᱫ ᱚᱱᱱᱟ ᱛᱮᱜᱮᱞᱮ ᱪᱚᱰᱚᱨ ᱵᱟᱲᱟᱭᱟ᱾
ᱚ
ᱟᱨ ᱯᱤᱴᱷᱟᱹ ᱞᱟᱴᱷᱟ ᱠᱚᱫᱚ ᱠᱟᱭᱨᱟ ᱥᱟᱠᱟᱢ ᱠᱚᱵᱮᱱ ᱟᱡᱚᱢ ᱟᱠᱟᱫ ᱜᱮᱭᱟ᱾ ᱚᱱᱱᱟ ᱠᱚᱨᱮᱞᱮ ᱯᱤᱴᱷᱟᱹᱭᱟ ᱟᱞᱮ ᱫᱚ᱾ ᱚᱱᱟ ᱟᱢᱵᱟᱵᱩᱛᱤ ᱨᱮᱫᱚ ᱚᱱᱟ ᱠᱟᱭᱨᱟ ᱥᱟᱠᱟᱢ ᱨᱮᱜᱮ ᱥᱩᱠᱨᱤ ᱡᱤᱞ ᱞᱮ ᱯᱤᱴᱷᱟᱹ ᱞᱮᱫ-ᱟ᱾
ᱦᱩᱸ᱾
ᱦᱳᱭᱛᱳ ᱡᱟᱹᱱᱤᱡ ᱥᱟᱨᱡᱚᱢ ᱥᱟᱠᱟᱢ ᱨᱮᱱᱟᱜ ᱛᱮᱫᱚ ᱞᱮᱠᱟ ᱫᱚ ᱵᱟᱝ ᱥᱤᱵᱤᱞᱟ᱾ ᱟᱫᱚ ᱵᱟᱝ ᱛᱟᱦᱮᱱ ᱨᱮᱠᱷᱟᱱ ᱫᱚᱵᱮᱱ ᱪᱤᱠᱟᱹᱭᱟ ᱟᱵᱮᱱ ᱜᱮ ᱠᱳᱱᱳ ᱠᱚᱨᱟᱣ ᱛᱮᱱᱟᱜ ᱛᱚ ᱵᱟᱝ ᱛᱟᱦᱮᱱᱟ ᱡᱟᱦᱟᱸ ᱛᱮ ᱢᱟᱱᱮ ᱯᱚᱨᱤᱵᱮᱥ ᱡᱟᱦᱟᱸ ᱞᱮᱠᱟᱱᱟᱜ ᱚᱱᱠᱟ ᱛᱟᱞ ᱢᱤᱞᱟᱹᱣ ᱠᱟᱛᱮ ᱛᱮ ᱪᱟᱞᱟᱜ ᱫᱚ ᱞᱟᱜᱟᱜ-ᱟ᱾
ᱦᱩᱸ ᱦᱩᱸ᱾
ᱛᱟᱦᱚᱞᱮ ᱜᱚᱢᱠᱮ, ᱢᱟᱱᱮ ᱠᱟᱭᱨᱟ ᱥᱟᱠᱟᱢ ᱨᱮᱭᱟᱜ ᱯᱤᱴᱷᱟᱹ ᱫᱚ ᱟᱹᱞᱤᱧ ᱫᱚ ᱱᱤᱛ ᱦᱟᱹᱵᱤᱡ ᱛᱮ ᱢᱟᱱᱮ ᱡᱚᱢ ᱫᱚ ᱱᱟᱦᱟᱜ ᱵᱟᱹᱞᱤᱧ ᱡᱚᱢ ᱵᱟᱲᱟ ᱠᱟᱫᱟ ᱛᱚᱵᱮ ᱟᱵᱮᱱᱟᱜ ᱢᱚᱪᱟ ᱠᱷᱚᱱᱟᱜ ᱠᱟᱹᱴᱤᱡ ᱟᱸᱡᱚᱢ ᱥᱟᱱᱟᱭᱮᱫ ᱞᱤᱧᱟ᱾ ᱢᱟᱱᱮ, ᱪᱮᱫ ᱞᱮᱠᱟ ᱥᱤᱵᱤᱞᱟ ᱠᱟᱭᱨᱟ ᱥᱟᱠᱟᱢ ᱨᱮᱱᱟᱜ ᱯᱤᱴᱷᱟᱹ ᱟᱨ ᱪᱮᱫ?
ᱜᱚᱝᱠᱮ ᱪᱮᱫ ᱞᱮᱠᱟ ᱞᱤᱧ ᱞᱟᱹᱭᱟ ᱵᱤᱱᱟ ᱠᱤᱱᱛᱩ ᱡᱟᱦᱟᱸ ᱟᱹᱞᱤᱧᱟᱜ ᱱᱚᱣᱟ, ᱡᱚᱢ ᱨᱮᱱᱟᱜ ᱚᱱᱩᱵᱷᱚᱵ ᱚᱱᱟ ᱠᱟᱹᱴᱤᱡ ᱞᱤᱧ ᱞᱟᱹᱭ ᱟᱵᱤᱱ ᱠᱟᱱᱟ᱾ ᱠᱟᱭᱨᱟ ᱥᱟᱠᱟᱢ ᱫᱚ ᱥᱤᱵᱤᱞ ᱫᱚ ᱥᱤᱵᱤᱞᱟ ᱵᱮᱥ ᱜᱮ ᱢᱟᱱᱮ ᱧᱮᱞ ᱛᱮ ᱟᱹᱰᱤ ᱮᱠᱫᱚᱢ᱾ ᱪᱮᱦᱮᱨᱟ ᱪᱤᱠᱟᱸᱬ ᱜᱮᱵᱮᱱ ᱧᱮᱞᱟ ᱮᱱᱠᱷᱟᱱ ᱥᱤᱵᱤᱞ, ᱫᱚ ᱥᱤᱵᱤᱞ ᱨᱮᱦᱚᱸ ᱢᱟᱱᱮ ᱩᱱᱟᱹᱜ ᱮᱠᱴᱟ ᱫᱚ ᱱᱟᱦᱟᱜ ᱵᱩᱡᱽ ᱫᱚ ᱵᱟᱝ ᱵᱩᱡᱩᱜᱼᱟ᱾
ᱦᱩᱸ,
ᱡᱚᱢ ᱩᱯᱚ ᱡᱩᱠᱛᱚ ᱠᱤᱱᱛᱩ ᱧᱮᱞ ᱛᱮᱫᱚ ᱟᱹᱰᱤ ᱪᱤᱸᱠᱟᱹᱲ᱾
ᱴᱷᱤᱠ ᱴᱷᱤᱠ, ᱛᱚᱵᱮ ᱜᱚᱢᱠᱮ ᱟᱞᱮ ᱥᱮᱱᱟᱜ ᱥᱟᱨᱡᱚᱢ ᱥᱟᱠᱟᱢ ᱨᱮᱱᱟᱜ ᱯᱤᱴᱷᱟᱹ ᱫᱚ, ᱟᱹᱰᱤ ᱦᱚᱲ ᱢᱟᱱᱮ ᱚᱱᱛᱮᱱ ᱨᱮᱱ ᱦᱚᱲ ᱦᱮᱡ ᱠᱟᱛᱮᱫ ᱡᱚᱢ ᱵᱟᱲᱟ ᱟᱠᱟᱫ ᱜᱮᱭᱟ ᱠᱚ᱾ ᱚᱱᱮ ᱡᱮ ᱯᱩᱭᱞᱩ ᱞᱤᱧ ᱞᱟᱹᱭ ᱠᱮᱫ ᱯᱮᱲᱟ ᱢᱮᱱᱟᱜ ᱩᱱᱠᱩ ᱯᱮᱲᱟ ᱜᱮ ᱦᱮᱡ ᱠᱟᱛᱮ ᱡᱚᱢ ᱠᱟᱛᱮ ᱠᱚ ᱧᱮᱞ ᱠᱮᱫᱟ ᱵᱟᱝ ᱢᱮᱱᱛᱮ ᱞᱟᱹᱭ ᱠᱮᱫᱟ ᱠᱚ ᱟᱯᱮ ᱥᱮᱱᱟᱜ᱾ ᱟᱯᱮ ᱥᱟᱹᱜᱤᱧ ᱦᱚᱲ ᱫᱚ ᱟᱹᱰᱤ ᱡᱳᱨ ᱯᱤᱴᱷᱟᱹ ᱯᱮ ᱵᱟᱲᱟᱭᱟ᱾ ᱟᱫᱚ ᱩᱱᱠᱩ ᱯᱚᱨᱮ ᱠᱚ ᱵᱩᱡᱽ, ᱠᱮᱫᱟ ᱡᱮ ᱵᱟᱝ ᱟᱵᱚᱣᱟᱜ ᱫᱚ ᱠᱟᱭᱨᱟ ᱥᱟᱠᱟᱢ᱾ ᱟᱨ ᱟᱯᱮᱭᱟᱜ ᱫᱚ ᱠᱟᱱᱟ᱾
ᱥᱟᱨᱤ ᱦᱩᱸ,
ᱟᱹᱞᱤᱧ ᱦᱚᱸ ᱢᱤᱫ ᱫᱷᱟᱣ ᱞᱤᱧ ᱡᱚᱢ ᱞᱮᱜᱼᱟ ᱦᱟᱱᱟ ᱵᱩᱨᱩ ᱯᱟᱛᱟ ᱨᱮ ᱥᱮᱱ ᱠᱟᱛᱮᱫ ᱩᱱ ᱜᱮᱞᱤᱧ ᱵᱩᱡᱽ ᱠᱟᱫᱟ ᱡᱮ ᱥᱟᱨᱡᱚᱢ ᱥᱟᱠᱟᱢ ᱨᱮᱱᱟᱜ, ᱯᱤᱴᱷᱟᱹ ᱡᱚᱢ ᱟᱨ ᱠᱟᱭᱨᱟ ᱥᱟᱠᱟᱢ ᱨᱮᱱᱟᱜ ᱯᱤᱴᱷᱟᱹ ᱡᱚᱢ᱾ ᱱᱚᱣᱟ ᱫᱷᱟᱹᱨᱛᱤ ᱟᱨ ᱥᱮᱨᱢᱟ ᱨᱮᱱᱟᱜ ᱡᱟᱦᱟᱸ ᱛᱤᱱᱟᱹᱜ ᱯᱷᱟᱨᱟᱠ᱾ ᱢᱮᱱᱟᱜᱼᱟ ᱚᱝᱠᱟ ᱯᱷᱟᱨᱟᱠ ᱞᱤᱧ ᱟᱹᱭᱠᱟᱹᱣ ᱠᱟᱜᱼᱟ᱾
ᱦᱩᱸ, ᱛᱟᱞᱮ ᱜᱚᱝᱠᱮ ᱢᱟᱱᱮ ᱟᱹᱞᱤᱧᱟᱜ ᱢᱟᱱᱮ ᱡᱟ ᱴᱩᱠᱩ ᱵᱩᱡᱽ ᱢᱟᱱᱮ ᱟᱯᱮ ᱫᱚ ᱢᱟᱱᱮ ᱟᱹᱰᱤ ᱢᱟᱱᱮ, ᱛᱟᱞᱟᱛᱮ, ᱯᱮ ᱪᱟᱞᱟᱜ ᱠᱟᱱᱟ ᱟᱨ ᱪᱮᱫ ᱟᱯᱮ ᱢᱟᱱ ᱫᱤᱥᱚᱢ ᱦᱚᱲ ᱫᱚ᱾
ᱦᱚᱭ ᱜᱚᱝᱠᱮ᱾
ᱟᱫᱚ ᱮᱨᱯᱚᱨ ᱚᱱᱟ ᱫᱚ ᱢᱤᱫᱴᱤᱱ ᱯᱟᱹᱨᱠᱟᱹᱣ ᱪᱮᱛᱟᱱ ᱨᱮᱦᱚᱸᱛᱚ ᱰᱤᱯᱮᱱᱰᱟᱭ ᱦᱮᱸ ᱥᱮ? ᱥᱮ ᱵᱟᱝ ᱟᱞᱮ ᱡᱤᱛᱩ ᱟᱞᱮ ᱡᱮᱢᱚᱱ ᱵᱩᱨᱩ ᱫᱤᱥᱚᱢ ᱞᱮ, ᱱᱚᱛᱮ ᱨᱮᱞᱮ ᱡᱟᱱᱟᱢ ᱠᱟᱱᱟ ᱥᱮ ᱱᱚᱛᱮ ᱨᱮ ᱟᱞᱮᱭᱟᱜ ᱜᱷᱟᱨᱚᱸᱡᱽ, ᱠᱚ ᱢᱮᱱᱟᱜ ᱛᱟᱞᱮᱭᱟ᱾ ᱦᱮᱸ ᱮᱨᱯᱚᱨ ᱟᱯᱮ ᱱᱚᱛᱮ ᱦᱮᱡ ᱠᱟᱛᱮᱫ ᱟᱯᱮ ᱯᱟᱪᱮᱜ ᱮᱴᱟᱜ ᱟᱯᱮ ᱦᱚᱸ ᱯᱟᱪᱮᱫ ᱟᱞᱮ, ᱦᱮᱡ ᱠᱟᱛᱮᱫ ᱚᱱᱠᱟ ᱜᱮ ᱟᱱᱟᱲᱤ ᱜᱮ ᱯᱮ ᱵᱩᱡᱽ ᱡᱮᱢᱚᱱ ᱟᱯᱮ ᱥᱮᱱ ᱡᱩᱫᱤ ᱟᱞᱮ ᱦᱚᱴᱟᱛ ᱜᱮᱞᱮ ᱪᱟᱞᱜ-ᱟ ᱛᱟᱦᱚᱞᱮ ᱚᱵᱚᱥᱚᱭ,
ᱦᱩᱸ, ᱟᱱᱟᱹᱲᱤ ᱫᱚ, ᱫᱚ ᱜᱚᱝᱠᱮ ᱵᱟᱞᱮ ᱵᱩᱡᱟ ᱢᱮᱱᱠᱷᱟᱱ ᱠᱟᱹᱴᱤᱡ ᱵᱚᱛᱚᱨ ᱧᱚᱜ ᱞᱮ ᱵᱩᱡᱟ ᱵᱩᱨᱩ ᱫᱤᱥᱚᱢ ᱛᱚ ᱟᱞᱮ, ᱚᱱᱟ ᱯᱷᱟᱸᱠᱟ ᱡᱟᱭᱜᱟ ᱨᱮ ᱛᱟᱦᱮᱸ ᱦᱮᱣᱼᱟ ᱟᱨ ᱱᱚᱸᱰᱮ ᱫᱚ ᱢᱮᱱᱟ ᱯᱟᱪᱮᱜ, ᱠᱩᱞ ᱵᱟᱱᱟ ᱦᱟᱹᱛᱤ ᱠᱚ ᱚᱱᱟ ᱠᱚ ᱠᱟᱹᱴᱤᱡ ᱟᱹᱣᱟᱹᱭ ᱫᱚ ᱢᱮᱱᱟᱜ ᱜᱮᱭᱟ ᱛᱚ ᱟᱫᱚ ᱚᱱᱟ ᱠᱟᱹᱴᱤᱡ ᱵᱚᱛᱚᱨ᱾ ᱵᱚᱛᱚᱨ ᱞᱮ ᱟᱹᱭᱠᱟᱹᱣᱟ᱾
ᱚᱵᱚᱥᱥᱳᱭ ᱟᱞᱮ ᱭᱟᱜ ᱱᱚᱣᱟ ᱵᱩᱨᱩ ᱠᱚᱨᱮ ᱫᱚ ᱦᱟᱸᱜ ᱩᱱᱠᱩ ᱠᱚᱫᱚ᱾ ᱵᱟᱝ ᱠᱚ ᱦᱮᱡ ᱵᱟᱲᱟᱜ ᱜᱮᱭᱟ ᱩᱱᱟᱹᱜ ᱮᱠᱴᱟ ᱫᱚ ᱦᱟᱹᱛᱤ ᱯᱨᱟᱭ ᱢᱟᱡᱷᱮ ᱢᱟᱡᱷᱮ, ᱵᱚᱞᱚ ᱵᱟᱲᱟᱜ ᱜᱮᱭᱟ ᱛᱚᱵᱮ ᱟᱞᱮ ᱵᱩᱨᱩ ᱫᱤᱥᱚᱢ ᱦᱚᱲ ᱫᱚ ᱟᱹᱰᱤ ᱡᱳᱨ ᱢᱟᱱᱮ ᱥᱟᱦᱚᱥ ᱛᱟᱞᱮ ᱛᱚ᱾ ᱦᱟᱱᱮ ᱧᱤᱫᱟᱹ ᱠᱷᱟᱱ ᱧᱤᱫᱟᱹ ᱮᱠᱫᱚᱢ᱾ ᱫᱷᱩᱛᱤ ᱠᱚ ᱥᱮ ᱞᱩᱝᱜᱤ ᱠᱚ ᱜᱩᱴ ᱠᱟᱛᱮᱫ ᱡᱷᱟᱣ ᱠᱷᱟᱣ ᱠᱟᱛᱮᱫ ᱞᱮ ᱞᱟᱜᱟ ᱠᱚᱣᱟ᱾
ᱦᱮᱸ ᱚᱱᱟ ᱫᱚᱞᱤᱧ ᱟᱸᱡᱚᱢ ᱠᱟᱫᱟ᱾
ᱦᱩᱸ,
ᱛᱟᱦᱚᱞᱮ ᱜᱚᱝᱠᱮ ᱦᱟᱹᱛᱩᱭ ᱦᱟᱹᱛᱤ ᱞᱟᱜᱟ ᱠᱚᱫᱚ ᱡᱟᱹᱱᱤᱡ ᱵᱮᱱ ᱧᱮᱞ ᱵᱟᱲᱟ ᱠᱟᱫ ᱠᱚᱜᱮᱭᱟ᱾
ᱦᱮᱸ ᱚᱵᱚᱥᱥᱳᱭ ᱟᱹᱞᱤᱧ ᱦᱚᱸᱞᱤᱧ ᱞᱟᱜᱟ ᱵᱟᱲᱟ ᱟᱠᱟᱫ ᱠᱚ ᱜᱮᱭᱟ ᱦᱮᱸ ᱫᱚᱢᱮ ᱡᱳᱨ ᱜᱮᱠᱚ ᱜᱩᱲᱫᱷᱟᱹᱣᱟ ᱡᱩᱫᱤ ᱵᱮᱱ ᱨᱟᱹᱜᱤ ᱦᱚᱪᱚ ᱠᱚᱣᱟ ᱥᱟᱲ ᱢᱟᱱᱮ ᱦᱚᱯᱚᱱ ᱠᱚ ᱡᱚᱠᱷᱚᱱ ᱠᱚ ᱛᱟᱦᱮᱱ ᱛᱟᱠᱚᱣᱟ ᱥᱮ ᱩᱱ ᱥᱩᱢᱚᱭ ᱫᱚ ᱮᱠᱟᱞ ᱜᱮ ᱵᱟᱝᱠᱚ ᱵᱟᱛᱟᱣᱟ ᱾
ᱱᱟᱸᱪᱷ ᱾ ᱟᱯᱮᱻ ᱾ ᱵᱩᱨᱩ ᱫᱤᱥᱚᱢ ᱦᱚᱲ ᱞᱮᱠᱟ ᱫᱚ ᱦᱳᱭᱛᱚ‌ ᱟᱞᱮᱭᱟᱜ ᱫᱚ ᱥᱟᱸᱦᱚᱥ ᱫᱚ ᱵᱟᱹᱱᱩᱜᱼᱟ ᱢᱮᱱᱠᱷᱟᱱ ᱧᱮᱞ ᱨᱮᱱᱟᱜ ᱥᱚᱠᱷ ᱫᱚ ᱢᱮᱱᱟᱜᱼᱟ ᱢᱮᱱᱟᱜ ᱫᱚ ᱢᱤᱫ ᱟᱨ ᱡᱟᱦᱟᱸ ᱛᱤᱥ ᱡᱩᱫᱤ ᱥᱚᱢᱳᱭ ᱦᱩᱭ ᱞᱮᱱ ᱠᱷᱟᱱ ᱢᱤᱫ ᱫᱷᱟᱣ᱾